ᱦᱮᱞᱳ
ᱦᱮᱞᱳ᱾
ᱟᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱟᱹᱞᱤᱧᱟᱜ ᱨᱚᱲ ᱟᱸᱡᱚᱢᱚᱜ ᱠᱟᱱᱟ ᱛᱚ
ᱦᱮᱸ ᱦᱮᱸ ᱟᱡᱚᱢ
ᱟᱪᱪᱷᱟ ᱪᱮᱫ ᱞᱮᱠᱟ ᱦᱮᱱᱟᱜ ᱵᱤᱱᱟ ᱛᱟᱦᱚᱞᱮ?
ᱦᱩᱸ ᱱᱟᱯᱟᱭ ᱵᱟᱲᱟ ᱜᱮ ᱱᱤᱭᱟᱹ ᱜᱷᱟᱹᱲᱤᱡ ᱫᱚ ᱱᱟᱠᱷᱟᱱ
ᱦᱟ ᱟᱪᱪᱷᱟ
ᱦᱮᱸ
ᱦᱩᱭ ᱟᱹᱞᱤᱧ ᱦᱚᱸ ᱱᱟᱯᱟᱭ ᱜᱮ᱾
ᱟᱪᱪᱷᱟ ᱟᱪᱷᱟ ᱛᱚ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ?
ᱦᱳ ᱱᱤᱛᱚᱜ ᱫᱚ ᱚᱲᱟᱜ ᱠᱚᱨᱮ ᱜᱮ᱾
ᱟᱪᱪᱷᱟ ᱟᱪᱪᱷᱟ ᱪᱟᱥᱵᱟᱥ ᱠᱚ ᱛᱤᱱᱟᱹᱜᱴᱟ ᱞᱟᱦᱟᱣᱟ ᱠᱟᱱᱟ ᱾
ᱦᱩᱭ ᱪᱟᱥ ᱵᱟᱥ ᱛᱚ ᱱᱚᱜᱼᱚᱭ ᱫᱟᱜ ᱡᱟᱹᱲᱤ ᱠᱷᱟᱹᱛᱤᱨ ᱜᱮ ᱟᱴᱠᱟᱣ ᱠᱟᱱᱟ ᱫᱟᱜ ᱡᱟᱹᱲᱤ ᱚᱱᱠᱟ ᱴᱷᱤᱠ ᱢᱚᱛᱚ ᱵᱟᱝ ᱦᱩᱭᱩᱜ ᱠᱟᱱᱟ ᱛᱚ᱾
ᱟᱨ ᱟᱯᱮ ᱥᱮᱫ ᱫᱚ?
ᱦᱮ ᱱᱚᱛᱮ ᱦᱚᱸ ᱛᱚᱞᱟ ᱠᱚ ᱦᱟᱨᱟᱣ ᱟᱠᱟᱱ ᱜᱮᱭᱟ ᱚᱱᱟ ᱫᱟᱜ ᱡᱟᱹᱲᱤ ᱠᱷᱟᱹᱛᱤᱨ ᱜᱮ ᱟᱨᱟᱣ ᱟᱨᱟᱢᱵᱚᱣᱟ
ᱦᱚᱸ ᱦᱚᱸ ᱡᱚᱛᱚ ᱦᱚᱲ ᱜᱮ ᱚᱱᱠᱟᱜ ᱜᱮ ᱫᱟᱜ ᱡᱟᱹᱲᱤ ᱠᱚᱜᱮ ᱛᱟᱸᱜᱤ ᱦᱩᱭ ᱠᱟᱱᱟ
ᱦᱮᱸ ᱦᱮᱸ
ᱟᱱ ᱨᱚᱦᱚᱭ ᱠᱟᱹᱢᱤ ᱠᱚᱫᱚ ᱮᱛᱚᱵᱷ ᱦᱩᱭ ᱜᱚᱫ ᱠᱚᱜᱼᱟ ᱮᱛᱚᱢ ᱛᱟᱞᱟ ᱠᱚᱦᱚᱸᱦᱟᱨᱟ ᱡᱩᱛ ᱠᱟᱱᱟ ᱾
ᱦᱮᱸ ᱛᱚ ᱫᱟᱜ ᱵᱟᱲᱟᱭᱮᱫᱟᱭ ᱢᱟᱱᱮ ᱢᱟᱴᱟ ᱢᱤᱴᱤ ᱫᱟᱜ ᱫᱚ ᱵᱟᱝ ᱮ ᱫᱟᱜ ᱵᱟᱲᱟᱭᱮᱫᱼᱟ ᱛᱟᱭᱛᱚ
ᱦᱳᱭ ᱤᱱᱟᱹ ᱵᱟᱨᱥᱤ ᱜᱟᱱᱠᱟᱡᱹ ᱡᱚᱨᱚ ᱵᱟᱲᱟ ᱠᱮᱫᱮᱜᱼᱟ ᱤᱱᱠᱟᱹᱜ ᱜᱮ ᱡᱩᱫᱤ ᱟᱨᱚ ᱞᱮᱛᱟᱲᱮ ᱡᱚᱨᱚ ᱤᱫᱤ ᱠᱤᱭᱟ ᱛᱟᱦᱚᱞᱮ ᱠᱷᱟᱱ ᱫᱚ ᱛᱮᱦᱤᱧ ᱜᱟᱯᱟ ᱠᱷᱚᱱ ᱜᱟᱱ ᱠᱚᱜᱼᱟ ᱮ ᱨᱚᱦᱚᱭ ᱠᱟᱹᱢᱤ ᱠᱚ
ᱦᱩᱸ ᱦᱩᱸ ᱟᱨᱟᱢᱵᱚ ᱠᱚᱣᱟ ᱵᱩᱨᱩ ᱵᱚᱸᱜᱟ ᱫᱚ
ᱦᱳ ᱦᱳ
ᱟᱨ ᱱᱚᱜᱼᱚᱭ ᱛᱚ ᱵᱩᱨᱩ ᱵᱚᱸᱜᱟᱜ ᱠᱚᱦᱚᱸ ᱥᱮᱴᱮᱨ ᱦᱩᱭᱱᱟ ᱡᱟᱦᱟᱸ ᱠᱚᱨᱮ ᱫᱚ ᱯᱟᱨᱚᱢ ᱜᱚᱫ ᱮᱱᱟ
ᱦᱮᱸ ᱦᱮᱸ
ᱟᱫᱚ ᱵᱩᱨᱩ ᱵᱚᱸᱜᱟᱜ ᱠᱚᱫᱚ ᱟᱯᱮ ᱫᱚ ᱚᱠᱟ ᱥᱮᱫ ᱯᱮ ᱥᱩᱨᱩᱜᱼᱟ?
ᱟᱺ
ᱵᱩᱨᱩ ᱵᱚᱸᱜᱟᱜ ᱠᱚᱫᱚ ᱚᱠᱟ ᱠᱚᱨᱮ ᱯᱮ ᱥᱩᱨᱩᱜᱼᱟ ᱟᱯᱮ ᱫᱚ?
ᱚ ᱵᱩᱨᱩ ᱵᱚᱸᱜᱟ
ᱦᱚᱭ
ᱟᱨ ᱵᱩᱨᱩ ᱵᱚᱸᱜᱟ ᱢᱚᱛᱚ ᱠᱟᱱ ᱢᱮ ᱢᱤᱫ ᱴᱮᱱ ᱠᱤᱪᱷᱩ ᱫᱤᱱ ᱯᱚᱨ ᱦᱩᱭᱩᱜ ᱠᱷᱟᱱ ᱚᱱᱟ ᱫᱚ ᱚᱱᱟᱴᱟᱜ ᱜᱮ ᱥᱩᱨᱩᱜ ᱟᱟᱱᱟᱜ
ᱚ ᱚᱠᱟᱨᱮ ᱚᱱᱟ ᱴᱷᱟᱶ ᱫᱚ ᱚᱠᱟᱨᱮ?
ᱚᱸ ᱴᱷᱟᱶ ᱫᱚ ᱱᱚᱣᱟ ᱨᱮᱫᱚ ᱞᱟᱹᱭ ᱫᱚ ᱵᱟᱝ ᱜᱟᱱᱚᱜᱼᱟ ᱱᱟᱦᱟᱜ
ᱟᱪᱪᱷᱟ ᱟᱪᱷᱟ
ᱢᱟᱱᱮ, ᱯᱨᱟᱭᱵᱷᱮᱴ ᱡᱤᱱᱤᱥ ᱠᱚ ᱢᱟᱱᱮ ᱞᱟᱹᱭ ᱵᱟᱝ ᱠᱟᱱᱟ ᱚᱱᱟ ᱨᱮᱫᱚ ᱾
ᱵᱟᱝ ᱟ ᱟᱹᱵᱤᱱᱟᱜ ᱮᱰᱨᱮᱥ ᱟᱞᱚᱵᱤᱱ ᱞᱟᱹᱭ ᱟ ᱮᱴᱟᱜᱟᱜ ᱫᱚ ᱞᱟᱹᱭ ᱜᱟᱱᱚᱜᱼᱟ᱾
ᱦᱮᱸᱦᱮᱸ ᱚᱱᱟ ᱠᱚᱫᱚ ᱞᱟᱹᱭ ᱜᱟᱱᱚᱜ᱾ ᱚᱱᱟ ᱮᱰᱨᱮ ᱮᱰᱨᱮᱥ ᱜᱮ ᱛᱟᱹᱞᱤᱧ ᱮᱰᱨᱮᱥ ᱜᱮᱵᱮᱱ ᱠᱩᱞᱤ ᱞᱤᱧᱟ ᱥᱮ ᱪᱮᱫ?
ᱵᱟᱝ ᱮᱰᱨᱮᱥ ᱫᱚ ᱵᱟᱝᱟ ᱢᱟᱱᱮ ᱟᱯᱮ ᱚᱠᱟ ᱨᱮᱯᱮ ᱥᱩᱨᱩᱜᱼᱟ ᱚᱱᱟ
ᱟᱪᱪᱷᱟ ᱟᱪᱪᱷᱟ ᱱᱤᱭᱟᱹ ᱱᱤᱭᱟᱹ ᱡᱟᱦᱟᱸ ᱦᱩᱡᱩᱜ ᱦᱩᱭᱩᱜ ᱠᱟᱱ ᱫᱚ ᱚᱱᱟᱜᱮ ᱥᱩᱨᱩᱜ ᱟᱱᱦᱟᱜ
ᱟᱪᱪᱷᱟ ᱟᱪᱪᱷᱟ
ᱚᱸ ᱦᱚᱸᱜ
ᱦᱳᱭ ᱚᱱᱠᱟ ᱢᱟ ᱦᱮᱱᱟᱜᱼᱟ ᱛᱚ ᱟᱨ ᱚᱱᱛᱮ ᱨᱮ ᱦᱮᱱᱟᱜ ᱪᱟᱠᱩᱞᱤᱭᱟᱹ ᱥᱮᱫ ᱨᱮ ᱢᱮᱱᱟᱜᱼᱟ ᱢᱟᱨᱟᱝ ᱵᱩᱨᱩ ᱵᱚᱸᱜᱟᱜ ᱦᱟᱸᱜ
ᱦᱩᱸ ᱦᱩᱸ ᱦᱩᱸ
ᱦᱮᱸ ᱤᱱᱟᱹ ᱯᱚᱨᱮ ᱜᱚᱴᱟᱥᱤᱞᱟᱹ ᱢᱮᱱᱟᱜᱼᱟ ᱤᱱᱟᱹ ᱯᱚᱨᱮ ᱦᱟᱱᱛᱮ ᱫᱷᱟᱞᱵᱷᱩᱝᱜᱩᱲᱤ ᱥᱮᱫ ᱨᱮ ᱢᱮᱱᱟᱜᱼᱟ ᱤᱱᱟᱹ ᱯᱚᱨᱮ ᱯᱚᱨᱮ ᱟᱨᱚ ᱵᱮᱞᱯᱟᱦᱟᱲᱤ ᱠᱚᱨᱮ ᱚᱱᱟ ᱠᱚᱨᱮ ᱟᱹᱰᱤ ᱡᱟᱭᱜᱟ ᱠᱚᱨᱮ ᱦᱩᱭᱩᱜᱼᱟ ᱛᱚ
ᱦᱮᱸ ᱦᱮᱸ
ᱦᱳ ᱚᱭ ᱦᱳ
ᱳ ᱛᱟᱦᱚᱞᱮ ᱦᱩᱞ ᱢᱟᱦᱟ ᱚᱠᱟ ᱞᱮᱠᱟ ᱢᱟᱱᱟᱣ ᱦᱩᱭᱱᱟ ᱟᱯᱮ ᱥᱮᱫ ᱫᱚ?
ᱦᱚ ᱦᱩᱞ ᱢᱟᱦᱟᱸ ᱠᱚ
ᱢᱚᱴᱟᱢᱩᱴᱤ ᱡᱟᱣ ᱡᱟᱦᱟᱸ ᱞᱮᱠᱟ ᱢᱟᱱᱟᱣ ᱦᱩᱭᱩᱜᱼᱟ ᱤᱱᱠᱟᱹ ᱜᱮ ᱢᱟᱱᱟᱣ ᱦᱩᱭᱱᱟ
ᱟᱪᱪᱷᱟ ᱟᱪᱪᱷᱟ
ᱦᱮᱸ ᱟᱨ ᱟᱯᱮ ᱠᱚ ᱪᱮᱫ ᱞᱮᱠᱟ ᱯᱮ ᱢᱟᱱᱟᱣ ᱠᱮᱜᱼᱟ?
ᱟᱞᱮ ᱛᱮᱫᱚ ᱟᱹᱰᱤ ᱡᱟᱸᱠ ᱡᱚᱢᱚᱠ ᱛᱮᱜᱮ ᱦᱩᱭᱩᱜ ᱜᱮᱭᱟ ᱱᱟᱦᱟᱜ
ᱟᱪᱪᱷᱟ ᱟᱪᱷᱟ
ᱜᱚᱛᱟ ᱜᱚᱴᱟ ᱟᱹᱛᱩ ᱜᱮ ᱢᱟᱱᱮ ᱢᱟᱱᱟᱣ ᱦᱩᱭᱩᱜ ᱜᱮᱭᱟ
ᱚ ᱦᱚᱸ ᱟᱫᱚ ᱱᱚᱝᱼ ᱼᱠᱟ ᱠᱷᱟᱹᱞᱤ ᱵᱚᱸᱜᱟ ᱵᱩᱨᱩ ᱥᱩᱢᱩᱝ ᱜᱮ ᱥᱮ ᱟᱨᱚ ᱡᱟᱦᱟᱱᱟᱜ ᱱᱚᱝᱠᱟ ᱞᱟᱠᱪᱟᱨ ᱮᱱᱮᱡ ᱥᱮᱨᱮᱧ ᱠᱚ ᱥᱮ ᱚᱱᱠᱟ ᱨᱮᱞᱤ ᱠᱚ
ᱨᱮᱞᱤ ᱦᱚᱸ ᱟᱨ ᱞᱟᱠᱪᱟᱨ ᱮᱱᱮᱡ ᱥᱮᱨᱮᱧ ᱚᱱᱟ ᱠᱚᱦᱚᱸ ᱛᱟᱦᱮᱸ ᱠᱟᱱᱟ
ᱟᱪᱪᱷᱟ
ᱯᱩᱛᱷᱤ ᱥᱮᱨᱢᱟ ᱜᱮ ᱱᱚᱝᱠᱟ ᱦᱩᱭᱩᱜ ᱜᱮᱭᱟ
ᱚᱦ
ᱟᱛᱳ ᱨᱮᱱ ᱥᱟᱱᱟᱢ ᱦᱚᱲ ᱠᱚ ᱪᱟᱞᱟᱜ ᱜᱮᱭᱟ ᱯᱩᱛᱷᱤ ᱴᱚᱞᱟ ᱜᱮᱭᱟ ᱥᱟᱱᱟᱢ ᱴᱚᱞᱟ ᱨᱮᱱ ᱠᱚ ᱦᱤᱡᱩᱜ ᱜᱮᱭᱟ ᱚᱱᱠᱟ ᱢᱟᱱᱮ ᱟᱹᱰᱤ ᱡᱟᱠ ᱡᱚᱢᱚᱠ ᱠᱟᱛᱮᱜ ᱜᱮ ᱢᱟᱱᱟᱣ ᱦᱩᱭᱩᱜ ᱜᱮᱭᱟ
ᱦᱳᱭ ᱦᱳᱭ ᱢᱟᱱᱟᱣ ᱦᱚᱸ ᱞᱟᱹᱠᱛᱤ ᱠᱟᱱ ᱜᱮᱭᱟ ᱪᱮᱫᱟᱜ ᱥᱮ ᱱᱩᱠᱩ ᱫᱚ ᱟᱵᱚ ᱞᱟᱹᱜᱤᱫ ᱛᱮ ᱟᱵᱚ ᱥᱩᱠᱛᱮ ᱥᱟᱶᱟᱨ ᱛᱮ ᱥᱮ ᱟᱵᱚ ᱱᱚᱜᱼᱚᱭ ᱯᱷᱩᱨᱜᱟᱹᱞ ᱨᱮ ᱛᱟᱦᱮᱱ ᱞᱟᱹᱜᱤᱫ ᱛᱮ ᱟᱠᱚ ᱚᱱᱮ ᱡᱤᱣᱤ ᱠᱚ ᱟᱞᱟᱭ ᱟᱠᱟᱜᱼᱟ ᱟᱨ ᱩᱱᱠᱩ ᱠᱚ ᱡᱩᱫᱤ ᱵᱟᱵᱚ ᱩᱭᱦᱟᱹᱨ ᱠᱚᱣᱟ ᱵᱟᱵᱚᱸ ᱧᱩᱢ ᱦᱟᱞᱟᱝ ᱠᱚᱣᱟ ᱮᱱᱠᱷᱟᱱ ᱟᱠᱚᱣᱟᱜ ᱢᱟᱱᱮ ᱼᱠᱩ ᱦᱚᱸ ᱱᱤᱛᱚᱜ ᱟᱵᱚ ᱥᱟᱢᱟᱝ ᱨᱮ ᱵᱟᱹᱱᱩᱜ ᱠᱚ ᱨᱮᱦᱚᱸ ᱵᱚᱸᱜᱟ ᱞᱮᱠᱟ ᱩᱱᱠᱩ ᱢᱟ ᱦᱮᱱᱟᱜ ᱠᱚᱜᱮᱭᱟ ᱛᱚ ᱩᱱᱠᱩ ᱫᱚᱠᱚ ᱧᱮᱧᱮᱞ ᱠᱟᱱ ᱜᱮᱭᱟ ᱜᱚᱴᱟ ᱯᱟᱲᱟ ᱜᱮ
ᱦᱮᱸ ᱩᱱᱠᱩ ᱫᱚ ᱟᱹᱰᱤ ᱧᱩᱛᱩᱢᱟᱱ ᱦᱚᱲ ᱠᱚ ᱛᱟᱦᱮᱸ ᱠᱟᱱᱟ ᱱᱟᱜ ᱩᱱᱠᱩ ᱠᱚᱫᱚ᱾
ᱧᱩᱛᱩᱢᱟᱱ ᱦᱚᱲ ᱦᱚᱸ ᱛᱟᱨ ᱯᱚᱨᱮ ᱢᱤᱫᱴᱟᱝ ᱞᱟᱹᱲᱦᱟᱹᱭ ᱞᱟᱹᱜᱤᱫ ᱛᱮᱫᱚ ᱢᱤᱫᱴᱝ ᱫᱤᱞᱜᱟᱹᱨᱤᱭᱟᱹ ᱦᱚᱲ ᱦᱚᱸᱛᱚ ᱞᱟᱹᱠᱛᱤ ᱠᱟᱱᱟ ᱡᱮ ᱡᱟᱦᱟᱸ ᱢᱤᱫᱴᱟᱝ ᱥᱮᱸᱜᱮᱞ ᱴᱩᱴᱤ ᱥᱟᱞᱟᱜ ᱨᱮ ᱥᱟᱢᱟᱝ ᱫᱟᱯᱨᱟᱝ ᱚᱜ ᱦᱩᱭᱩᱜᱼᱟ ᱚᱱᱟ ᱦᱚᱸᱛᱚ ᱢᱤᱫᱴᱮᱱ ᱡᱤᱣᱤ ᱨᱮ ᱵᱚᱛᱚᱨ ᱢᱮᱱᱟᱜᱼᱟ᱾
ᱦᱮᱸ ᱵᱟ ᱱᱩᱠᱩ ᱦᱳᱭ ᱚᱱᱟᱜᱮ ᱱᱩᱠᱩᱣᱟᱜ ᱫᱚ ᱵᱚᱛᱚᱨ ᱠᱚᱦᱚᱸ ᱵᱟᱝ ᱛᱟᱦᱮᱸ ᱠᱟᱱᱟ᱾
ᱟᱫᱚ ᱚᱱᱮ ᱢᱤᱫᱴᱟᱝ ᱢᱮᱱᱟᱜᱼᱟ ᱢᱟᱱᱮ ᱡᱟᱦᱟᱸ ᱦᱤᱱᱫᱤ ᱛᱮᱫᱚ ᱢᱮᱛᱟᱜ ᱠᱟᱱᱟ ᱢᱚᱡᱽᱵᱩᱨᱤ ᱦᱟᱸᱜ ᱢᱟᱱᱮ ᱱᱚᱝᱠᱟᱱ ᱚᱵᱚᱥᱛᱷᱟ ᱨᱮ ᱟᱵᱚ ᱵᱚᱱ ᱧᱩᱨ ᱞᱮᱱᱟ ᱥᱮ ᱚᱱᱟ ᱚᱱᱟ ᱵᱤᱫᱟᱹᱞ ᱨᱮᱱ ᱦᱟᱯᱲᱟᱢ ᱠᱚᱠᱚ ᱧᱩᱨ ᱞᱮᱱ ᱛᱟᱦᱮᱸ ᱠᱟᱱᱟ ᱡᱟᱦᱟᱸ ᱫᱚ ᱞᱟᱹᱲᱦᱟᱹᱭ ᱪᱷᱟᱲᱟ ᱩᱯᱟᱹᱭ ᱢᱟ ᱵᱟᱹᱱᱩᱜ ᱟᱹᱱᱤᱡ ᱪᱮᱫᱟᱜ ᱥᱮ ᱩᱱᱠᱩ ᱴᱷᱮᱱ ᱫᱚ ᱴᱟᱠᱟ ᱯᱩᱭᱥᱟᱹ ᱢᱮᱱᱟᱜᱼᱟ ᱤᱱᱟᱹ ᱯᱚᱨᱮ ᱨᱟᱡᱽ ᱡᱟᱦᱟᱸ ᱪᱟᱞᱟᱜ ᱠᱟᱱᱟ ᱚᱱᱟ ᱟᱠᱚᱣᱟᱜ ᱛᱤᱨᱮ ᱢᱮᱱᱟᱜᱼᱟ
ᱦᱮᱸ ᱦᱮᱸ
ᱚᱱᱟ ᱥᱟᱶᱛᱮ ᱟᱠᱚ ᱱᱚᱜᱼᱚᱭ ᱥᱟᱥᱚᱱ ᱠᱚ ᱪᱟᱞᱟᱣᱮᱫᱼᱟ ᱟᱨ ᱚᱸᱰᱮ ᱟᱵᱚ ᱡᱩᱫᱤ ᱵᱚ ᱥᱟᱥᱮᱛ ᱦᱚᱪᱚᱜᱼᱟ ᱠᱚᱧᱪᱞᱚᱱ ᱚᱪᱚᱜᱼᱟ ᱮᱱᱠᱷᱟᱱ ᱢᱟ ᱩᱯᱟᱹᱭ ᱢᱟ ᱵᱟᱹᱱᱩᱜ ᱛᱟᱵᱚᱱᱟ ᱞᱟᱹᱲᱦᱟᱹᱭ ᱪᱷᱟᱲᱟ ᱢᱟ
ᱩᱸ ᱞᱟᱲᱦᱟᱭ ᱪᱷᱟᱲᱟ ᱫᱚ ᱩᱯᱟᱹᱭ ᱫᱚ ᱵᱟᱹᱱᱩᱜ ᱟᱠᱟᱜᱼᱟ᱾
ᱟᱨ ᱚᱱᱠᱟᱱ ᱦᱚᱲ ᱠᱚᱜᱮ ᱛᱮᱦᱮᱧ ᱢᱟᱱᱮ ᱡᱩᱫᱤ ᱵᱟᱵᱚ ᱩᱭᱦᱟᱹᱨ ᱠᱚᱣᱟ ᱩᱱᱠᱩᱣᱟᱜ ᱦᱩᱞ ᱢᱟᱦᱟ ᱧᱩᱛᱩᱢ ᱛᱮ ᱵᱟᱝ ᱵᱚ ᱢᱟᱱᱟᱣᱟ᱾ ᱮᱱᱠᱷᱟᱱ ᱟᱠᱚᱣᱟᱜ ᱛᱚ ᱢᱟᱱᱮ ᱟᱠᱚᱣᱟᱜ ᱡᱤᱣᱤ ᱟᱛᱢᱟ ᱥᱮᱨᱢᱟ ᱫᱤᱥᱚᱢ ᱠᱷᱚᱱ ᱟᱹᱰᱤ ᱠᱚᱥᱴᱚ ᱟᱹᱰᱤ ᱢᱟᱱᱮ ᱥᱟᱥᱮᱛ ᱠᱚ ᱧᱟᱢ ᱞᱮᱠᱟ ᱠᱚ ᱟᱹᱭᱠᱟᱹᱣ ᱜᱚᱫᱟ᱾
ᱦᱮᱸ ᱦᱮᱸ
ᱟᱪᱪᱷᱟ ᱜᱚᱢᱠᱮ ᱚᱱᱟ ᱱᱚᱜᱼᱚᱭ ᱦᱩᱞ ᱢᱟᱦᱟ ᱠᱚᱨᱮ
ᱦᱮᱸ
ᱢᱟᱱᱮ ᱟᱹᱰᱤ ᱟᱭᱢᱟ ᱡᱟᱭᱜᱟ ᱨᱮ ᱧᱮᱞᱚᱜᱚᱜ ᱠᱟᱱᱟ ᱢᱟᱱᱮ ᱦᱩᱞ ᱢᱟᱦᱟ ᱨᱮ ᱡᱟᱦᱟᱸ ᱫᱚ᱾ ᱚᱱᱮ ᱮᱱᱮᱡ ᱥᱮᱨᱮᱧ ᱠᱚ ᱫᱚᱦᱚᱭᱮᱫᱼᱟ ᱢᱟᱱᱮ ᱱᱚᱝᱠᱟ ᱞᱟᱠᱪᱟᱨ ᱮᱱᱮᱡ ᱥᱮᱨᱮᱧ ᱵᱟᱝ ᱠᱟᱛᱮᱫ ᱢᱟᱱᱮ ᱮᱴᱟᱜᱟᱜ ᱱᱚᱜᱼᱚᱭ ᱡᱟᱦᱟᱸ ᱠᱚ ᱢᱮᱛᱟᱜ ᱠᱟᱱᱟ ᱟᱨᱠᱮᱥᱴᱨᱟ ᱠᱚ, ᱚᱱᱟ ᱰᱨᱟᱢᱟ ᱠᱚ ᱯᱷᱩᱴᱵᱚᱞ ᱠᱷᱮᱞᱳᱰ ᱠᱚ ᱟᱫᱚ ᱱᱚᱣᱟ ᱠᱚᱫᱚ ᱛᱤᱱᱟᱹᱜ ᱱᱟᱯᱟᱭᱚᱜ ᱠᱟᱱᱟ ᱥᱮ ᱵᱟᱹᱲᱤᱡᱚᱜ ᱠᱟᱱᱟ?
ᱤᱧᱟᱹᱜ ᱩᱭᱦᱟᱹᱨ ᱛᱮᱫᱚ ᱡᱟᱦᱱᱟᱜ ᱡᱟᱦᱟᱸ ᱚᱱᱟ ᱤᱫᱤ ᱠᱟᱛᱮ ᱮᱱᱮᱡ ᱥᱮᱨᱮᱧ ᱥᱮ ᱰᱨᱢᱟ ᱚᱱᱟ ᱠᱚᱫᱚ ᱱᱟᱦᱟᱜ ᱱᱟᱯᱟᱭ ᱜᱮᱭᱟ᱾ ᱚᱱᱟ ᱵᱟᱠᱷᱨᱟ ᱡᱟᱦᱟᱸ ᱮᱴᱟᱜ ᱠᱤᱪᱷᱩ ᱚᱱᱟ ᱫᱚ ᱮᱴᱟᱜ ᱫᱤᱱ ᱜᱮ ᱠᱚᱨᱟᱣ ᱞᱮᱠᱷᱟᱱ ᱵᱷᱟᱜᱮ ᱠᱚᱜᱼᱟ ᱱᱚᱣᱟ ᱫᱤᱱ ᱨᱮᱫᱚ ᱠᱚᱨᱟᱣ ᱞᱮᱠᱷᱟᱱ ᱵᱟᱝ ᱩᱪᱤᱛ ᱫᱚ ᱮᱠᱪᱩᱭᱮᱞᱤ ᱵᱟᱝ ᱠᱟᱱᱟ᱾ ᱤᱧᱟᱹᱜ ᱵᱟᱲᱟᱭ
ᱦᱳᱭ ᱪᱮᱫᱟᱜ ᱥᱮ ᱢᱟᱱᱮ ᱟᱵᱚᱣᱟᱜ ᱮᱱᱮᱡ ᱥᱮᱨᱮᱧ ᱨᱟᱹᱥᱠᱟᱹ ᱡᱚᱝ ᱞᱟᱹᱜᱤᱫ ᱢᱟ ᱚᱱᱟ ᱞᱟᱹᱜᱤᱫ ᱢᱟ ᱢᱮᱱᱟᱜ ᱛᱟᱵᱚ ᱫᱚ ᱟᱵᱚᱣᱟᱜ ᱯᱟᱨᱟᱽ ᱵᱟᱦᱟ ᱢᱮᱱᱟᱜᱼᱟ, ᱥᱚᱦᱨᱟᱭ ᱢᱮᱱᱟᱜᱼᱟ᱾ ᱚᱱᱟ ᱥᱟᱶᱛᱮ ᱟᱨᱚ ᱱᱚᱜᱼᱚᱭ ᱫᱚᱝ ᱞᱟᱜᱽᱲᱮ ᱢᱮᱱᱟᱜᱼᱟ ᱾ ᱚᱱᱟ ᱥᱟᱶᱛᱮ ᱟᱨᱚ ᱱᱚᱜᱼᱚᱭ, ᱮᱴᱟᱜᱟᱜ ᱯᱟᱨᱚᱵᱽ ᱠᱚ ᱢᱮᱱᱟᱜ ᱜᱮᱭᱟ ᱚᱱᱟ ᱠᱚᱨᱮ ᱦᱚᱸ ᱠᱚ ᱨᱟᱹᱥᱠᱟᱹ ᱫᱟᱲᱮᱭᱟᱜᱼᱟ᱾
ᱦᱩᱸ ᱛᱚ ᱱᱚᱣᱟ ᱤᱧᱫᱚ ᱱᱚᱣᱟᱜᱤᱧ ᱞᱟᱹᱭᱟ ᱡᱮ ᱱᱚᱣᱟ ᱨᱮᱫᱚ ᱵᱟᱝ ᱟᱨ ᱱᱚᱣᱟ ᱨᱮᱫᱚ ᱵᱟᱝ ᱠᱚᱨᱟᱣ ᱜᱮ ᱩᱪᱤᱛ ᱠᱟᱱᱟ ᱚᱱᱟ ᱠᱚᱫᱚ᱾
ᱦᱳᱭ ᱡᱩᱫᱤ ᱵᱚ ᱠᱚᱨᱟᱣᱟ ᱠᱚᱨᱟᱣ ᱨᱮᱱᱟᱜ ᱛᱟᱦᱚᱞᱮ ᱩᱱᱠᱩ ᱫᱤᱥᱟᱹ ᱠᱟᱛᱮᱫ
ᱦᱳᱭ ᱟᱭᱢᱟ ᱰᱷᱮᱨ ᱫᱤᱱ ᱢᱮᱱᱟᱜ ᱟᱠᱟᱫ ᱚᱱᱠᱟ ᱮᱢᱱᱤ ᱯᱷᱟᱸᱠᱟ ᱴᱟᱭᱤᱢ ᱯᱷᱤᱨᱤ ᱴᱟᱭᱤᱢ ᱡᱮ ᱫᱤᱱ ᱚᱱᱠᱟᱱᱟᱜ ᱪᱮᱫ ᱠᱚᱦᱚᱸ ᱵᱟᱹᱱᱩᱜᱼᱟ?
ᱦᱳ ᱚᱱᱟ ᱫᱤᱱ ᱠᱚᱨᱮ ᱵᱚᱱ ᱠᱚᱨᱟᱣ ᱚᱱᱟ ᱠᱚᱫᱚ ᱴᱷᱤᱠ ᱜᱮᱭᱟ᱾
ᱦᱩᱸ ᱦᱩᱸ
ᱟᱨ ᱠᱚᱨᱟᱣ ᱠᱷᱟᱱ ᱫᱚ ᱱᱚᱝᱠᱟᱱᱟᱜ ᱩᱱᱠᱩ ᱩᱭᱦᱟᱹᱨ ᱫᱤᱥᱟᱹ ᱠᱟᱛᱮ ᱡᱟᱦᱟᱸ ᱫᱚ ᱡᱟᱦᱟᱸ ᱞᱮᱠᱟ ᱢᱟᱱᱮ ᱱᱟᱜᱟᱢ ᱦᱩᱭ ᱞᱮᱱᱟ ᱜᱷᱚᱴ ᱦᱩᱭ ᱞᱮᱱᱟ ᱞᱟᱹᱲᱦᱟᱹᱭ ᱨᱮᱱᱟᱜ ᱵᱟᱵᱚᱫ ᱛᱮ᱾ ᱚᱱᱟ ᱠᱚᱵᱚ ᱩᱫᱩᱜ ᱫᱟᱲᱮᱭᱟᱜᱼᱟ᱾ ᱥᱮ ᱟᱵᱚ ᱦᱤᱡᱩᱜ ᱠᱟᱱ ᱫᱤᱱ ᱨᱮ ᱦᱳᱭ ᱟᱵᱚ ᱦᱤᱡᱩᱜ ᱠᱟᱱ ᱫᱤᱱ ᱨᱮ ᱟᱵᱚ ᱪᱮᱫ ᱞᱮᱠᱟᱛᱮ ᱟᱵᱚᱣᱟᱜ ᱦᱚᱠ ᱟᱹᱭᱫᱟᱹᱨ ᱠᱷᱚᱱ ᱵᱚ ᱯᱩᱪᱩᱡ ᱠᱟᱱᱟ ᱚᱱᱟ ᱪᱮᱫ ᱞᱮᱠᱟ ᱨᱮᱵᱚᱱ ᱧᱟᱢᱟ?
ᱦᱩᱸ ᱦᱩᱸ
ᱠᱚ ᱫᱤᱥᱟᱹ ᱠᱟᱛᱮ ᱵᱚ ᱩᱫᱩᱜ ᱥᱚᱫᱚᱨ ᱢᱟ ᱡᱟᱛᱮ ᱦᱚᱲ ᱠᱚᱠᱚ ᱥᱮᱪᱮᱫᱚᱜ ᱢᱟ,
ᱦᱳᱭ ᱦᱳᱭ
ᱚᱱᱟ ᱠᱚ ᱪᱮᱫᱚᱜ ᱢᱟ ᱱᱟᱯᱟᱭ ᱱᱟᱯᱟᱭ ᱡᱤᱱᱤᱥ ᱠᱚ ᱵᱟᱰᱟᱭ ᱧᱟᱢ ᱢᱟ ᱚᱱᱠᱟᱱᱟᱜ ᱫᱚ ᱱᱟᱯᱟᱭ ᱜᱮᱭᱟ ᱟᱫᱚ ᱱᱚᱜᱼᱚ ᱱᱚᱝᱠᱟ ᱠᱷᱟᱹᱞᱤ ᱮᱱᱮᱡ ᱡᱚᱝ ᱨᱟᱹᱥᱠᱟᱹ ᱡᱚᱝ ᱧᱩ ᱡᱚᱝ ᱵᱷᱩᱞ ᱠᱟᱛᱮ ᱦᱟᱸᱰᱮ ᱱᱟᱰᱮ ᱥᱮᱰᱟᱝ ᱠᱚᱜ ᱱᱚᱣᱟ ᱠᱚᱫᱚ ᱟᱹᱰᱤᱜᱮ ᱵᱟᱹᱲᱤᱡ ᱦᱩᱭᱩᱜ ᱠᱟᱱᱟ᱾
ᱟᱹᱰᱤ ᱜᱮ ᱟᱹᱰᱤ ᱜᱮ ᱟᱭᱢᱟ ᱜᱮ ᱵᱟᱹᱲᱤᱡ ᱡᱤᱱᱤᱥ ᱠᱟᱱᱟ ᱱᱚᱣᱟ ᱠᱚᱫᱚ ᱟᱨ ᱵᱟᱝᱜᱮ ᱚᱱᱠᱟ ᱫᱚ ᱵᱟᱝᱜᱮ ᱠᱚᱨᱟᱣ ᱞᱟᱹᱠᱛᱤ ᱠᱟᱱᱟ ᱚᱱᱠᱟ ᱫᱚ᱾
ᱦᱳᱭ ᱟᱫᱚ ᱱᱚᱜᱼᱚ ᱱᱚᱝᱠᱟ ᱟᱭᱢᱟ ᱡᱟᱭᱜᱟ ᱨᱮ ᱦᱩᱭᱩᱜᱚᱜ ᱠᱟᱱᱟ ᱧᱮᱞᱚᱜᱚᱜ ᱠᱟᱱᱟ ᱟᱫᱚ ᱚ ᱚᱱᱟ ᱠᱚ ᱪᱮᱫ ᱞᱮᱠᱟ ᱛᱮᱵᱚ ᱥᱩᱫᱷᱟᱹᱨᱟ ᱾ ᱠᱟᱹᱴᱤᱡ ᱫᱤᱥ ᱦᱩᱫᱤᱥ ᱮᱢ ᱵᱤᱱ ᱥᱮ ᱟᱹᱵᱤᱱ?
ᱫᱤᱥ ᱦᱩᱫᱤᱥ ᱢᱚᱛᱞᱚᱵ ᱚᱱᱠᱟ ᱫᱚ᱾ ᱟᱫᱚ ᱢᱮᱱ ᱟᱫᱚᱢ ᱢᱮᱛᱟ ᱠᱚ ᱦᱩᱭᱩᱜᱼᱟ ᱱᱟᱠᱷᱟᱱ ᱚᱝᱠᱟ ᱜᱮ ᱟᱨ ᱩᱱᱠᱩ ᱫᱚ ᱟᱨ ᱵᱟᱝ ᱚᱱᱠᱟ ᱯᱮᱥᱟᱨ ᱵᱟᱝ ᱮᱢ ᱞᱮᱠᱷᱟᱱ ᱫᱚ ᱠᱷᱟᱱ ᱵᱟᱠᱚ ᱥᱩᱫᱷᱩᱨᱟᱹᱜᱼᱟ ᱩᱱᱠᱩ ᱫᱚ᱾
ᱦᱳᱭ ᱦᱳᱭ ᱠᱟᱛᱷᱟ ᱫᱚ ᱚᱱᱟᱜᱮ ᱡᱟᱦᱟᱸ ᱨᱮᱠᱚ ᱠᱚᱨᱟᱣᱮᱫᱼᱟ ᱩᱱ ᱩᱱᱠᱩ ᱫᱚ ᱟᱠᱚᱣᱟᱜ ᱢᱚᱱ ᱢᱩᱨᱡᱤᱛ ᱟᱠᱚᱣᱟᱜ ᱠᱩᱥᱤ ᱛᱮᱠᱚ ᱠᱚᱨᱟᱣᱮᱫᱼᱟ᱾
ᱦᱳᱭ ᱦᱳᱭ
ᱟᱫᱚ ᱚᱸᱰᱮᱱ ᱠᱚ ᱦᱚᱲ ᱡᱟᱦᱟᱸᱭ ᱫᱚ ᱟᱵᱚ ᱢᱩᱛᱩᱞ ᱠᱷᱩᱱᱴᱤ ᱵᱚ ᱢᱮᱛᱣᱟ ᱚᱱᱟ ᱢᱟᱺᱡᱷᱤ ᱠᱚ, ᱯᱟᱨᱟᱱᱤᱠ ᱠᱚ, ᱚᱱᱟ ᱟᱛᱳ ᱨᱮᱱ ᱡᱟᱦᱟᱸᱭ ᱦᱮᱱᱟᱜ ᱠᱚᱣᱟ ᱾ ᱥᱟᱶᱛᱮ ᱚᱱᱟ ᱯᱧᱪᱟᱭᱮᱛ ᱠᱚᱨᱮᱱ ᱢᱩᱠᱷᱤᱭᱟᱹ ᱠᱚ ᱢᱮᱱᱟᱜ ᱠᱚᱣᱟ ᱾ ᱩᱱᱠᱩ ᱠᱚ ᱦᱚᱦᱚ ᱡᱟᱣᱨᱟ ᱠᱟ ᱠᱟᱛᱮᱫ ᱾ ᱚᱱᱟ ᱠᱚᱫᱚ ᱵᱩᱡᱷᱟᱹᱣ ᱟᱠᱚ ᱞᱟᱹᱠᱛᱤ ᱠᱟᱱᱟ ᱾ ᱡᱮ ᱟᱵᱚᱣᱟᱜ ᱫᱚ ᱦᱩᱞ ᱫᱚ ᱱᱚᱣᱟ ᱠᱟᱱᱟ ᱾ ᱡᱟᱦᱟᱸ ᱫᱚ ᱟᱴᱷᱨᱚᱥᱚ ᱯᱚᱪᱯᱚᱱ ᱨᱮ ᱾ ᱟᱵᱚᱨᱮᱱ ᱵᱤᱨ ᱵᱟᱱᱴᱟ ᱥᱤᱫᱩ ᱠᱟᱱᱩ ᱦᱩᱞ ᱥᱮ ᱱᱩᱠᱩ ᱟᱨᱚ ᱥᱟᱶᱛᱮ ᱠᱚᱠᱚ ᱛᱟᱦᱮᱸ ᱠᱟᱱᱟ ᱪᱟᱸᱫᱽ ᱵᱷᱟᱭᱨᱳ, ᱯᱷᱩᱞᱳ ᱡᱷᱟᱱᱚ, ᱟᱨ ᱦᱚᱸ ᱦᱟᱡᱟᱨ ᱦᱟᱡᱟᱨ ᱦᱚᱲ ᱺ ᱛᱟᱦᱮᱸ ᱠᱟᱱᱟ ᱩᱱᱠᱩ ᱫᱚ ᱟᱵᱚᱣᱟᱜ ᱟᱹᱭᱫᱟᱹᱨᱤ ᱟᱵᱚᱣᱟᱜ ᱢᱟᱹᱱ ᱤᱡᱽᱡᱚᱛ ᱟᱵᱚᱣᱟᱜ ᱚᱛ ᱦᱟᱥᱟ ᱵᱟᱧᱪᱟᱣ ᱞᱟᱹᱜᱤᱫ ᱠᱚ ᱞᱟᱹᱲᱦᱟᱹᱭ ᱞᱮᱱᱟ ᱾ ᱟᱨ ᱩᱱᱠᱩᱣᱟᱜ ᱚᱱᱠᱟᱱ ᱩᱞ ᱢᱟᱦ ᱞᱮᱠᱟᱱ ᱫᱤᱱ ᱨᱮ ᱱᱚᱣᱟ ᱠᱚᱵᱚ ᱠᱚᱨᱟᱣᱮᱫᱼᱟ ᱱᱚᱣᱟ ᱫᱚ ᱟᱹᱰᱤ ᱛᱮᱫ ᱜᱮ ᱵᱟᱹᱲᱤᱡ ᱦᱩᱭᱩᱜ ᱠᱟᱱᱟ᱾
ᱟᱹᱰᱤ ᱛᱮᱫ ᱜᱮ ᱵᱟᱹᱲᱤᱡ ᱛᱚ ᱚᱱᱠᱟᱜᱮ ᱡᱟᱦᱟᱸ ᱡᱟᱭᱜᱟ ᱨᱮᱜᱮ ᱱᱚᱝᱠᱟ ᱵᱟᱹᱲᱤᱡ ᱦᱩᱭᱩᱜ ᱠᱟᱱᱟ ᱾ ᱠᱷᱚᱵᱚᱨ ᱧᱟᱢ ᱞᱮᱠᱷᱟᱱ ᱥᱮᱱ ᱠᱟᱛᱮᱮᱫ ᱟᱠᱚᱚᱛᱚ ᱥᱟᱱᱟᱢ ᱦᱚᱲᱜᱮ ᱚᱱᱠᱟ ᱦᱚᱦᱚ ᱡᱟᱣᱨᱟ ᱠᱟ ᱠᱟᱛᱮᱮᱫ ᱢᱮᱱ ᱞᱟᱹᱠᱛᱤᱜ ᱠᱟᱱᱟ ᱟᱵᱚ ᱞᱮᱠᱟᱱ ᱦᱚᱲ ᱠᱚᱦᱚᱸ ᱾ ᱟᱨ ᱮᱠᱞᱟ ᱛᱮᱫᱚ ᱦᱜ ᱠᱷᱟᱱ ᱮᱠᱞᱟ ᱛᱮᱦᱚᱸ ᱢᱮᱱᱛᱮᱚ ᱵᱟᱝ ᱜᱟᱱᱚᱜᱼᱟ ᱾ ᱟᱨ ᱛᱚ ᱥᱟᱱᱟᱢ ᱦᱚᱲᱜᱮ ᱚᱱᱠᱟ ᱢᱤᱫᱴᱮᱱ ᱡᱩᱴᱩᱜ ᱠᱟᱛᱮᱫ ᱡᱩᱴ ᱠᱟᱛᱮᱮᱫ ᱥᱮᱱᱚᱜ ᱦᱩᱭᱩᱜᱼᱟ ᱾ ᱟᱨ ᱢᱮᱱ ᱢᱮᱛᱟ ᱠᱚ ᱦᱩᱭᱩᱜᱼᱟ ᱾
ᱦᱳᱭ ᱟᱨ ᱚᱱᱟ ᱫᱚ, ᱢᱤᱫᱴᱟᱝ ᱟᱛᱳ ᱨᱮᱱ ᱦᱚᱲ ᱥᱩᱢᱩᱝ ᱛᱮ ᱪᱟᱞᱟᱣ ᱠᱟᱛᱮ ᱫᱚ ᱵᱟᱭ ᱜᱟᱱᱚᱜᱼᱟ ᱟᱵᱚ ᱱᱚᱜᱼᱚ ᱱᱚᱝᱠᱟ ᱡᱟᱦᱟᱸ ᱟᱵᱚ ᱞᱮᱠᱟᱱ ᱢᱮᱱᱟᱜ ᱠᱚᱣᱟ᱾ ᱱᱚᱣᱟ ᱨᱮᱱ ᱫᱚᱨᱚᱫᱤᱭᱟᱹ ᱠᱚ ᱾ ᱥᱟᱶᱛᱟ ᱥᱩᱥᱟᱹᱨᱤᱭᱟᱹ ᱠᱚ ᱾ ᱢᱟᱱᱮ ᱡᱚᱛᱚ ᱜᱮ ᱡᱩᱢᱤᱫ ᱢᱤᱫ ᱠᱟᱛᱮ ᱡᱟᱨᱚ ᱢᱤᱫ ᱠᱟᱛᱮ ᱜᱮ ᱟᱨ ᱢᱤᱫ ᱥᱟᱶᱛᱮ ᱪᱟᱞᱟᱣ ᱠᱟᱛᱮᱜ ᱜᱮ, ᱩᱱᱠᱩ ᱫᱚ ᱵᱩᱡᱷᱟᱹᱣ ᱟᱠᱚ ᱦᱩᱭᱩᱜᱼᱟ ᱾ ᱦᱳᱭ ᱮᱱᱠᱷᱟᱱ ᱫᱚ ᱩᱱ ᱩᱱᱠᱩ ᱦᱚᱸ ᱢᱟᱱᱟᱣ ᱵᱟᱛᱟᱟᱣ ᱛᱮᱠᱚ ᱵᱚᱲᱦᱮᱜᱼᱟ ᱾ ᱟᱨ ᱵᱟᱝᱠᱷᱟᱱ ᱮᱴ ᱟᱞᱮ ᱟᱛᱳ ᱨᱮ ᱟᱞᱮ ᱪᱮᱫ ᱞᱮ ᱪᱤᱠᱟᱹᱭᱟ ᱵᱟᱞᱮ ᱪᱤᱠᱟᱹᱭᱟ ᱚᱱᱟ ᱫᱚ ᱟᱞᱮ ᱞᱮ ᱵᱟᱲᱟᱭᱟ
ᱦᱩᱸ ᱦᱩᱸ ᱢᱤᱫᱴᱮᱱ ᱟᱠᱚᱣᱟᱜ ᱢᱟᱱᱮ ᱟᱠᱚᱣᱟᱜ ᱰᱤᱥᱤᱯᱞᱤᱱ ᱛᱮᱠᱚ ᱪᱟᱞᱟᱣ ᱩᱱ ᱫᱚ,
ᱦᱳᱭ ᱦᱳᱭ, ᱟᱫᱚ ᱩᱱ ᱡᱚᱠᱷᱚᱱ ᱩᱱᱠᱩ ᱢᱮ ᱱᱚᱣᱟ ᱫᱚ ᱟᱯᱮᱭᱟᱜ ᱟ ᱟᱹᱛᱩ ᱨᱮᱱᱟᱜ ᱫᱚ ᱵᱟᱝ ᱠᱟᱱᱟ ᱛᱚ ᱱᱩᱠᱩ ᱫᱚ ᱟᱵᱚ ᱫᱚ ᱱᱩᱠᱩ ᱫᱚ ᱡᱟᱹᱛᱤᱭᱟᱹᱨᱤ ᱥᱮ ᱟᱵᱚᱨᱮᱱ ᱱᱩᱠᱩ ᱵᱤᱨ ᱵᱟᱱᱴᱟ ᱠᱟᱱᱟ ᱠᱚ ᱾ ᱱᱩᱠᱩ ᱟᱯᱮ ᱟᱛᱩ ᱨᱮᱱ ᱫᱚ ᱵᱟᱝ ᱠᱟᱱᱟ ᱠᱚ ᱛᱚ ᱟᱯᱮ ᱟᱛᱩ ᱨᱮᱱ ᱟᱯᱮ ᱨᱮᱱ ᱱᱚᱝᱠᱟᱱ ᱢᱤᱫ ᱵᱟᱨ ᱢᱮᱱᱟᱜ ᱠᱚᱣᱟ ᱾ ᱩᱱᱠᱩ ᱧᱩᱛᱩᱢ ᱛᱮ ᱠᱚᱨᱟ ᱦᱟᱭ ᱟᱞᱮᱭᱟᱜ ᱡᱟᱦᱟᱱ ᱟᱯᱚᱛᱤ ᱫᱚ ᱵᱟᱭ ᱛᱟᱦᱮᱱᱟ ᱾ ᱟᱫᱚ ᱱᱩᱠᱩ ᱫᱚ ᱵᱤᱨ ᱵᱟᱱᱴᱟ ᱠᱟᱱᱟ ᱠᱚ ᱾ ᱠᱚ ᱟᱵᱚ ᱢᱟᱱᱮ ᱠᱷᱮᱨᱣᱟᱲ ᱵᱤᱨᱟᱹᱫᱟᱨ ᱨᱤᱱ ᱢᱤᱫᱴᱟᱝ ᱵᱤᱨ ᱵᱟᱱᱴᱟ ᱠᱟᱱᱟ ᱠᱚ, ᱡᱷᱚᱛᱚ ᱦᱚᱲ ᱨᱮᱱ ᱠᱟᱱᱟ ᱠᱚ ᱾
ᱟᱵᱚ ᱥᱟᱱᱟᱢ ᱦᱚᱲ ᱨᱮᱱ ᱜᱮ,
ᱚ ᱱᱩᱠᱩ ᱫᱤᱥᱚᱢ ᱡᱟ
ᱱᱩᱠᱩ ᱱᱩ ᱱᱩᱠᱩ ᱠᱷᱟᱹᱛᱤᱨ ᱛᱮᱜᱮ ᱟᱵᱚ ᱱᱤᱛᱚᱜ ᱥᱟᱭ ᱥᱟᱞᱟᱢᱟᱛ ᱨᱮ ᱢᱮᱱᱟᱜ ᱵᱚᱱᱟ ᱾ ᱡᱟᱦᱟᱸ ᱠᱚ ᱢᱮ
ᱦᱳᱭ ᱢᱮᱱ ᱞᱮᱠᱷᱟᱱ ᱫᱚ ᱚᱱᱟ ᱠᱷᱟᱹᱛᱤᱨ ᱪᱮᱫᱟᱜ ᱥᱮ ᱩᱱᱠᱩ ᱠᱚ ᱞᱟᱹᱲᱦᱟᱹᱭ ᱞᱟᱜᱼᱟ ᱾ ᱛᱚᱵᱮ ᱱᱟᱛᱚ ᱟᱵᱚ ᱱᱤᱛᱚᱜ ᱯᱷᱩᱨᱜᱟᱹᱞ ᱫᱤᱥᱚᱢ ᱵᱟᱹᱱᱚᱜᱼᱟ ᱡᱮᱢᱚᱱ ᱥᱤ ᱮᱱ ᱴᱤ ᱮ ᱮᱠᱴ ᱠᱚ ᱦᱩᱭᱮᱱᱟ ᱾ ᱮᱥ ᱯᱤ ᱴᱤ ᱮᱠᱴ ᱠᱚ ᱦᱩᱭᱱᱟ ᱾ ᱱᱩᱠᱩ ᱠᱚ ᱞᱟᱹᱲᱦᱟᱹᱭ ᱞᱮᱜᱼᱟ ᱛᱚᱵᱮ ᱠᱷᱟᱹᱛᱤᱨ ᱜᱮᱛᱚ ᱱᱚᱣᱟ ᱢᱟ ᱟᱹᱭᱫᱟᱹᱨ ᱵᱚᱱ ᱧᱟᱢ ᱠᱟᱜᱼᱟ ᱾ ᱱᱤᱛᱚᱜ ᱚᱛ ᱦᱟᱥᱟ ᱰᱟᱦᱟᱨ ᱨᱮ ᱟᱵᱚᱣᱟᱜ ᱱᱤᱛᱚᱜ ᱮᱭᱫᱮᱨ ᱦᱮᱱᱟᱜᱼᱟ ᱫᱤᱠᱩ ᱪᱷᱟᱹᱛᱤᱠ ᱵᱟᱝᱠᱚ ᱦᱟᱛᱟᱣ ᱫᱟᱲᱮᱭᱟᱜᱼᱟ᱾
ᱦᱮᱸ᱾
ᱚᱱᱠᱟ ᱢᱤᱫᱴᱟᱝ ᱠᱟᱹᱱᱩᱱ ᱵᱮᱱᱟᱣᱱᱟ ᱟᱨ ᱟᱵᱚᱜᱮ ᱡᱩᱫᱤ ᱩᱱᱠᱩ ᱵᱚ ᱱᱤᱛᱚᱜ ᱵᱚ ᱱᱚᱜᱼᱚ ᱱᱚᱝᱠᱟ ᱵᱚ ᱚᱯᱚᱢᱟᱱ ᱠᱚᱣᱟ ᱱᱚᱣᱟ ᱫᱚ ᱟᱹᱰᱤᱜᱮ ᱵᱟᱹᱲᱤᱡ ᱠᱟᱛᱷᱟ ᱠᱟᱱᱟ ᱾
ᱟᱹᱰᱤ ᱜᱮ ᱵᱟᱲᱤᱡ ᱡᱤᱱᱤᱥ ᱚᱱᱟ ᱟᱭᱢᱟ ᱡᱟᱭᱜᱟ ᱨᱮᱜ ᱚᱱᱠᱟ ᱦᱩᱭ ᱫᱚ ᱦᱩᱭ ᱵᱟᱲᱟ ᱟᱠᱟᱱ ᱜᱮ ᱦᱟᱜ ᱾
ᱦᱳ ᱛᱟᱨᱯᱚᱨᱮ ᱱᱚᱜᱚᱭ ᱠᱤᱪᱷᱩ ᱫᱤᱱ ᱧᱮᱞ ᱦᱩᱭᱱᱟ ᱾ ᱡᱮ ᱟᱭᱢᱟ ᱟᱛᱳ ᱨᱮᱜᱮ ᱠᱟᱹᱴᱤᱡ ᱛ ᱠᱚ ᱥᱩᱫᱷᱨᱟᱣ ᱠᱟᱱ ᱜᱮᱭᱟ ᱾
ᱟᱫᱚ ᱟᱨᱚ ᱚᱱᱠᱟᱜ ᱜᱮ ᱢᱮᱱᱟᱜ ᱠᱚ ᱜᱮᱭᱟ ᱦᱟᱸᱜ, ᱥᱟᱨᱮᱡ ᱯᱮᱨᱮᱮᱡ ᱦᱟᱸᱜ ᱩᱱᱠᱩ ᱠᱚᱦᱚᱸ ᱱᱚᱜᱼᱚ, ᱱᱚᱝᱠᱟ ᱫᱤᱱ ᱫᱤᱱᱛᱮ ᱥᱩᱫᱷᱟᱹᱨ ᱠᱚ ᱦᱩᱭᱩᱜᱼᱟ ᱱᱚᱣᱟ ᱫᱚ ᱥᱳᱥᱟᱞ ᱢᱤᱰᱤᱭᱟ ᱢᱟᱫᱽᱫᱷᱚᱢ ᱦᱩᱭᱩᱜ ᱠᱤᱝᱵᱟ ᱚᱸᱰᱮ ᱪᱟᱞᱟᱣ ᱠᱟᱛᱮ ᱨᱚᱯᱚᱲ ᱠᱟᱛᱮ ᱜᱮ ᱦᱩᱭᱩᱜᱼᱟ ᱾ ᱢᱟᱱᱮ ᱛᱮᱦᱮᱧ ᱢᱟ ᱜᱟᱯᱟ ᱩᱝᱠᱩ ᱦᱚᱸ ᱢᱤᱫ ᱫᱤᱱ ᱦᱤᱞᱳᱜ ᱠᱚ ᱵᱩᱡᱷᱟᱹᱣ ᱜᱮᱭᱟ᱾ ᱟᱨ ᱱᱩᱠᱩ ᱟᱵᱚᱨᱮᱱ ᱫᱤᱞᱜᱟᱹᱨᱭᱟᱹ᱾ ᱥᱤᱫᱩ ᱠᱟᱱᱩ ᱪᱟᱸᱫᱽ ᱵᱷᱟᱭᱨᱳ ᱡᱟᱦᱟᱸ ᱛᱤᱱᱟᱹᱜ ᱜᱮ ᱵᱤᱨ ᱵᱟᱱᱴᱟ ᱠᱚ ᱛᱟᱦᱮᱸ ᱠᱟᱱᱟ ᱩᱱᱠᱩ ᱠᱚ ᱩᱭᱦᱟᱹᱨ ᱫᱤᱥᱟᱹ ᱠᱚᱣᱟ, ᱩᱱᱠᱩᱣᱟᱜ ᱱᱟᱜᱟᱢ ᱠᱚ ᱵᱟᱲᱟᱭᱟ᱾
ᱦᱩᱸ
ᱟᱥᱚᱞ ᱢᱟ ᱱᱚᱣᱟ ᱦᱩᱭᱩᱜ ᱠᱟᱱᱟ ᱛᱚ ᱟᱵᱚᱣᱟᱜ ᱱᱟᱜᱟᱢ᱾
ᱦᱳᱭ ᱦᱳᱭ᱾
ᱫᱤᱱ ᱜᱤ ᱡᱩᱫᱤ ᱱᱚᱜ-ᱚᱝᱠᱟ ᱵᱚ ᱠᱚᱨᱟᱣ ᱤᱫᱤᱭᱟ᱾ ᱦᱳᱭ ᱟᱨ ᱫᱤᱱᱜᱮ ᱡᱩᱫᱤ ᱱᱚᱝᱠᱟ ᱵᱚ ᱠᱚᱨᱟᱣ ᱤᱫᱤᱭᱟ ᱛᱟᱦᱞᱮ ᱟᱵᱚᱣᱟᱜ ᱱᱟᱜᱟᱢ ᱫᱚ ᱚᱠᱚᱭᱮ ᱪᱮᱫ ᱟᱵᱚᱱᱟ?
ᱦᱮᱸ ᱚᱱᱟ ᱱᱟᱜᱟᱢ ᱦᱚᱸ᱾ ᱚᱝᱠᱟ ᱜᱮ ᱠᱟᱱᱟ ᱟᱨ ᱟᱠᱚ ᱠᱚᱨᱮᱱ ᱜᱤᱫᱽᱨᱟᱹ ᱠᱚ ᱥᱮ ᱟᱵᱚ ᱠᱚᱨᱮᱱ ᱜᱤᱫᱽᱨᱟᱹ ᱠᱚ ᱡᱩᱫᱤ ᱚᱱᱟ ᱠᱚ ᱧᱮᱞ ᱥᱮᱬᱟᱭᱟ ᱟᱠᱚ ᱦᱚᱸ ᱚᱱᱟ ᱜᱮᱠᱚ ᱠᱚᱨᱟᱣ ᱤᱫᱤᱭᱟ ᱚᱝᱠᱟ ᱜᱮ᱾
ᱚᱱᱟ ᱜᱮᱛᱚ ᱢᱮᱱᱮᱫᱼᱟ ᱦᱟᱸᱜ ᱡᱮ ᱟᱵᱚᱨᱮᱱ᱾ ᱩᱱᱠᱩ ᱡᱟᱦᱟᱸᱭ ᱜᱤᱫᱽᱨᱟᱹ ᱦᱮᱱᱟᱜ ᱠᱚᱣᱟ ᱠᱟᱹᱴᱤᱡ ᱠᱟᱹᱴᱤᱡ ᱜᱤᱫᱽᱨᱟᱹ ᱠᱚ ᱥᱮ ᱦᱟᱨᱟ ᱡᱩᱣᱟᱹᱱ ᱠᱚ ᱩᱱᱠᱩ ᱡᱩᱫᱤ ᱵᱟᱠᱚ ᱪᱮᱫᱚᱜᱼᱟ ᱦᱩᱞ ᱫᱚ ᱪᱮᱫ ᱠᱟᱱᱟ ᱦᱩᱼᱼ